ᱦᱮᱞᱳ
ᱪᱮᱫᱠᱚ ᱪᱤᱠᱟᱹᱣ ᱫᱟ ᱛᱟᱦᱚᱞᱮ
ᱨᱮᱜᱮ ᱱᱤᱛᱚᱜ ᱫᱚ ᱛᱟᱯᱚᱨ ᱟᱹᱵᱤᱱ ᱞᱟᱹᱭ ᱵᱤᱱ
ᱤᱥᱠᱩᱞ ᱪᱟᱞᱟᱣ ᱦᱩᱭᱩᱜ ᱠᱟᱱᱟ ᱤᱧ ᱪᱤᱠᱤ
ᱚ ᱟᱪᱪᱷᱟ ᱛᱟᱦᱞᱮ ᱪᱮᱫ ᱠᱚᱵᱤᱱ ᱠᱟᱹᱢᱤ ᱵᱟᱲᱟᱭᱮᱫᱟ
ᱠᱟᱹᱢᱤ ᱦᱩᱲᱩ ᱨᱚᱦᱚᱭ ᱫᱚ ᱦᱩᱭᱩᱜ ᱠᱟᱱᱟ
ᱚ ᱟᱞᱮ ᱥᱮᱫ ᱦᱚᱸ ᱚᱱᱠᱟ ᱦᱳᱲᱳ ᱠᱚᱜᱮ ᱨᱚᱦᱚᱭ ᱵᱟᱲᱟ ᱦᱩᱭᱩᱜ ᱠᱟᱱ ᱜᱮᱭᱟ
ᱵᱟᱝ ᱥᱤᱛᱩᱝ ᱠᱟᱫᱟᱭ ᱟᱹᱰᱤ ᱡᱳᱨ
ᱟᱪᱪᱷᱟ ᱟᱞᱮ ᱥᱮᱫ ᱢᱟ ᱟᱹᱰᱤ ᱡᱟᱹᱥᱛᱤ ᱜᱮ ᱫᱟᱜ ᱫᱟᱭ
ᱦᱮᱞᱳ
ᱦᱮᱸ
ᱛᱟᱦᱞᱮ ᱛᱮᱦᱮᱸᱧ ᱫᱚ ᱠᱚ ᱠᱷᱮᱞᱫᱟ ᱥᱮ ᱵᱟᱝ
ᱛᱮᱦᱮᱧ ᱫᱚ ᱥᱮᱰᱤᱭᱟᱹ ᱨᱮ ᱥᱤᱛᱩᱝ ᱠᱟᱫᱟ ᱵᱟᱠᱚ ᱠᱷᱮᱞ ᱠᱟᱱᱟ
ᱚ ᱟᱵᱤᱱ ᱥᱮ ᱦᱚ ᱫᱤᱱ ᱠᱚ ᱠᱷᱮᱞ ᱜᱮ ᱟᱵᱤᱱ ᱥᱮ ᱥᱚᱢᱚᱭ ᱠᱚ ᱠᱷᱮᱞ
ᱟᱪᱪᱷᱟ ᱵᱤᱱ ᱥᱮᱫ ᱛᱤᱱᱟᱹᱜ ᱢᱟᱨᱟᱝ ᱢᱟᱨᱟᱝᱜ ᱫᱟᱨᱮ ᱠᱚ ᱦᱮᱱᱟᱜᱼᱟ
ᱵᱚᱦᱩᱛ ᱢᱟᱨᱟᱣ ᱢᱟᱨᱟᱣ ᱟᱹᱰᱤ ᱢᱟᱨᱟᱣ
ᱛᱟᱞᱮ ᱫᱟᱨ ᱟᱵᱤᱱ ᱥᱮᱜ ᱦᱮᱱᱟᱜᱼᱟ ᱠᱷᱤᱡᱩᱨ ᱫᱟᱨᱮ ᱛᱟᱨᱯᱚᱨᱮ ᱥᱟᱨᱡᱚᱢ ᱫᱟᱨᱮ
ᱦᱩᱸ
ᱟᱨ ᱪᱤᱨ ᱫᱟᱨᱮ ᱱᱟᱜᱼᱟ ᱡᱩᱫᱤ ᱵᱮᱱ ᱞᱟ. ᱭ ᱫᱟᱲᱟᱠᱮᱭᱟ
ᱪᱚᱱᱫᱚᱱ ᱫᱟᱨᱮ ᱟᱯᱮᱞ ᱫᱟᱨᱮ᱾
ᱟᱨ ᱡᱟᱦᱟᱸᱱᱟᱜ?
ᱟᱨ ᱪᱟᱨᱮᱡ ᱫᱟᱨᱮ ᱠᱚ ᱢᱮᱱᱟᱜᱼᱟ᱾
ᱢ
ᱟᱞᱤᱧ ᱥᱮᱫ ᱫᱚ ᱤᱭᱟᱹ ᱫᱟᱨᱮ ᱠᱚ ᱦᱮᱱᱟᱜᱼᱟ ᱥᱩᱯᱟᱹᱨᱤ ᱫᱟᱨᱮ
ᱚᱱᱟ ᱫᱚ ᱦᱩᱭᱩᱜ ᱠᱟᱱᱟ ᱛᱟᱞᱮ ᱞᱮᱠᱟ ᱡᱚᱜᱼᱟ ᱠᱷᱤᱡᱩᱨ ᱞᱮᱠᱟ ᱵᱤᱞᱤᱜᱼᱟ ᱟᱨ ᱟᱫᱚ ᱟᱨᱠᱤ ᱟᱯᱮᱞ ᱞᱮᱠᱟ ᱟᱨ ᱠᱤ ᱧᱮᱞᱚᱜᱼᱟ
ᱟᱨ ᱪᱮᱫ ᱠᱚ
ᱪᱟᱨ ᱪᱮᱛ ᱫᱟᱨᱮ ᱦᱮᱱᱟᱜᱼᱟ ᱟᱨ ᱥᱤᱜᱩᱱ ᱫᱟᱨᱮ ᱵᱤᱱ ᱧᱮᱞ ᱠᱟᱫᱟ?
ᱵᱟ
ᱟᱹᱵᱤᱱ ᱥᱮᱫ ᱢᱟ ᱥᱤᱜᱩᱱ ᱫᱟᱨᱮ ᱠᱚ ᱵᱟᱠᱚ ᱨᱚᱦᱚᱭ ᱜᱮᱭᱟ
ᱛᱟᱦᱚᱞᱮ ᱱᱤᱛᱳᱜ ᱫᱚ ᱵᱤᱱ ᱪᱤᱠᱟᱹᱭᱮᱫᱟ
ᱱᱤᱛᱚᱜ ᱟᱨ ᱫᱩᱲᱩᱵ ᱫᱩᱲᱩᱵ ᱜᱚᱞᱯᱚᱭ ᱫᱟᱞᱤᱧ ᱟᱵᱤᱱ ᱥᱟᱶ᱾
ᱟᱨ ᱮᱴᱟᱜ ᱠᱟᱹᱢᱤ?
ᱟᱨ ᱮᱴᱟᱜ ᱠᱟᱹᱢᱤ ᱫᱚ ᱛᱮᱢᱱᱤ ᱵᱟᱹᱱᱩᱜᱼᱟ᱾
ᱦᱮᱸ ᱛᱟᱦᱚᱞᱮ ᱵᱚᱞ ᱠᱚᱯᱮ ᱠᱷᱮᱞ ᱜᱤᱭᱟ, ᱥᱮ ᱵᱟᱝ?
ᱦᱟᱸ ᱞᱟᱹᱭ ᱵᱤᱱ᱾
ᱵᱚᱞ ᱠᱚᱯᱮ ᱠᱷᱮᱞᱟ ᱥᱮᱵᱟ?
ᱵᱚᱞ ᱠᱚᱦᱚᱸ ᱦᱮᱸ ᱠᱷᱮᱞ ᱦᱩᱭᱩᱜ ᱜᱮᱭᱟ ᱥᱤᱛᱩᱝ ᱥᱩᱢᱟᱹᱭ᱾ ᱱᱮᱛᱟᱨ ᱫᱚ ᱫᱟᱜ ᱮᱫᱟᱭ ᱛᱚ ᱚᱱᱟᱛᱮ ᱠᱷᱮᱞ ᱵᱟᱭ ᱦᱩᱭᱩᱜ-ᱟ᱾ ᱟᱞᱮ ᱥᱮᱜ ᱪᱟ ᱡᱟᱹᱥᱛᱤ ᱥᱤᱛᱩᱝᱟᱭ ᱛᱚᱠᱷᱚᱱ ᱠᱷᱮᱞ ᱦᱩᱭᱩᱜ-ᱟ᱾
ᱦᱩᱸ᱾ ᱥᱟᱵ ᱵᱟᱲᱟ ᱠᱟᱫᱟ ᱯᱮ ᱠᱷᱮᱞ ᱠᱚ?
ᱦᱟᱸ ᱞᱟᱹᱭ ᱢᱮ?